ᱠᱮ ᱡᱚᱸᱦᱟᱨ ᱜᱮ᱾
ᱜᱚᱝᱠᱮ ᱱᱟᱯᱟᱭ ᱵᱟᱲᱟ ᱜᱮ?
ᱦᱮᱸ ᱜᱚᱢᱠᱮ ᱱᱟᱯᱟᱭ ᱵᱟᱲᱟ ᱜᱮ, ᱜᱚᱝᱠᱮ ᱟᱢ ᱜᱮ ᱚᱠᱟ ᱞᱮᱠᱟ?
ᱦᱮᱸ ᱜᱚᱢᱠᱮ ᱱᱟᱯᱟᱭ ᱜᱮ ᱤᱧᱚᱦ ᱾
ᱟᱪᱪᱷᱟ ᱟᱪᱪᱷᱟ ᱡᱚᱢ ᱵᱟᱲᱟ ᱠᱚᱫᱚ ᱜᱚᱝᱠᱮ
ᱦᱮᱸ ᱦᱮᱸ ᱜᱚᱢᱠᱮ ᱡᱚᱢ ᱵᱟᱲᱟ ᱠᱟᱫᱚ ᱦᱳᱭ ᱠᱟᱱ ᱛᱟᱦᱮᱸᱱᱟ ᱱᱚᱸᱜᱼᱚᱭ᱾ ᱤᱭᱟᱹ ᱠᱚᱨᱮᱱᱟᱜ ᱠᱟᱹᱢᱤ ᱠᱟᱹᱴᱤᱡ ᱠᱟᱹᱢᱤ ᱵᱟᱲᱟ ᱦᱩᱭᱩᱜ ᱠᱟᱱᱟ ᱛᱟᱦᱚᱞᱮ ᱜᱚᱝᱠᱮ ᱩᱸ ᱚᱲᱟᱜ ᱠᱚᱨᱮ ᱫᱚ ᱱᱟᱯᱟᱭ ᱵᱟᱲᱟ ᱜᱮᱭᱟ ᱠᱚ ᱡᱷᱚᱛᱚ ᱚᱲᱟᱜ ᱦᱚᱲ ᱠᱚ?
ᱦᱮᱸ ᱜᱚᱢᱠᱮ ᱪᱟᱸᱫᱳ ᱵᱚᱸᱜᱟ ᱫᱟᱭᱟ ᱛᱮ ᱡᱚᱛᱚ ᱜᱮᱠᱚ ᱱᱟᱯᱟᱭ ᱜᱮᱭᱟ᱾ ᱜᱚᱢᱠᱮ ᱟᱯᱮ ᱚᱲᱟᱜ ᱦᱚᱲ ᱠᱚᱜᱮ ᱪᱮᱫ ᱞᱮᱠᱟ?
ᱦᱮᱸ ᱜᱚᱢᱠᱮ ᱟᱞᱮ ᱦᱚᱸ ᱚᱱᱠᱟᱜᱮ ᱪᱟᱸᱫᱳ ᱵᱚᱸᱜᱟ ᱫᱟᱭᱟ ᱢᱟᱭᱟ ᱛᱮᱜᱮ ᱡᱷᱚᱛᱚ ᱜᱮ ᱱᱟᱯᱟᱭ ᱜᱮ ᱢᱮᱱᱟᱜ ᱠᱚᱣᱟ᱾ ᱛᱚ ᱡᱚᱛᱚ ᱜᱮ ᱤᱧᱦᱚᱸ ᱱᱟᱯᱟᱭ ᱜᱮ ᱢᱤᱱᱟᱹᱧᱟ ᱚᱲᱟᱜ ᱦᱚᱲ ᱦᱚᱸ ᱱᱟᱯᱟᱭ ᱜᱮ ᱢᱮᱱᱟᱜ ᱠᱚᱣᱟ᱾
ᱟᱪᱪᱷᱟ ᱟᱪᱪᱷᱟ ᱱᱟᱯᱟᱭ ᱛᱟᱦᱮᱱ ᱜᱮ ᱵᱩᱜᱤᱭᱟ ᱾
ᱦᱮᱸ ᱦᱮᱸ
ᱦᱮᱸ ᱾
ᱛᱚ ᱜᱚᱝᱠᱮ ᱪᱮᱫ ᱠᱚ ᱪᱤᱠᱟᱹ ᱵᱟᱲᱟᱭᱮᱫ ᱠᱟᱱ ᱦᱤᱛᱚᱜ ᱫᱚ?
ᱜᱚᱝᱠᱮ ᱱᱤᱛᱚᱜ ᱫᱚ ᱦᱟᱸᱜ ᱱᱚ-ᱚᱭ ᱨᱩᱢ ᱨᱮᱜᱮ ᱾ ᱫᱩᱲᱩᱵ ᱵᱟᱲᱟ ᱦᱩᱭ ᱠᱟᱱᱟ ᱦᱮᱸ ᱫᱩᱲᱩᱵ ᱵᱟᱲᱟ ᱦᱩᱭ ᱟᱠᱟᱱᱟ᱾
ᱚᱱᱠᱟ ᱜᱮ ᱱᱮ ᱦᱚᱲ ᱦᱚᱸ ᱚᱱᱠᱟ ᱜᱮ ᱫᱩᱲᱩᱵ ᱵᱟᱲᱟ ᱦᱩᱭ ᱠᱟᱱᱟ ᱾
ᱜᱚᱢᱠᱮ ᱛᱟᱦᱚᱞᱮ ᱪᱮᱫᱮ ᱞᱮᱠᱟ ᱟᱯᱮ ᱥᱮᱱ ᱟᱵᱚᱦᱟᱣᱟ ᱠᱚ ᱟᱯᱮ ᱥᱮᱫᱟᱜ?
ᱜᱚᱝᱠᱮ ᱟᱞᱮ ᱥᱮᱫ ᱟᱜ ᱟᱵᱷᱚᱭᱟ ᱫᱚ ᱱᱤᱛᱚᱜ ᱫᱚ ᱧᱤᱫᱟᱹ ᱵᱮᱲᱟ ᱛᱚ ᱢᱚᱸᱡ ᱜᱮ ᱵᱩᱡᱷᱟᱹᱜ ᱠᱟᱱᱟ ᱾ ᱛᱚ ᱨᱮᱭᱟᱲ ᱨᱮᱭᱟᱲ ᱦᱚᱭ ᱫᱟᱭ ᱛᱚ ᱟᱞᱮ ᱱᱚᱛᱮ ᱢᱟᱱᱮ ᱪᱷᱟᱸᱛ ᱥᱮᱫ ᱨᱮᱢ ᱛᱟᱦᱮᱸᱜ ᱠᱟᱱᱟ ᱛᱚ ᱚᱱᱟᱛᱮ ᱢᱚᱸᱡ ᱜᱮ ᱦᱟᱹᱥᱤ ᱦᱟᱹᱤᱥ ᱦᱚᱭᱮᱫᱟᱭ ᱟᱨ ᱤᱱᱠᱟᱹ ᱥᱤᱛᱩᱝ ᱥᱚᱢᱚᱭ ᱫᱚ ᱢᱚᱪᱮᱢ ᱵᱩᱡᱷᱟᱹᱜ-ᱟ ᱟᱨ ᱯᱟᱠᱟ ᱚᱲᱟᱜ ᱛᱚ ᱚᱱᱟᱛᱮ ᱚᱱᱮ ᱯᱷᱮᱱ ᱠᱚ ᱪᱟᱹᱞᱩᱜ ᱨᱮᱦᱚᱸ ᱢᱚᱸᱡᱽ ᱵᱟᱝ ᱵᱩᱡᱷᱟᱹᱜᱼᱟ, ᱫᱚᱢᱮ ᱜᱚᱨᱚᱢ ᱚᱱᱠᱟ ᱟᱯᱮ ᱥᱮᱫ ᱫᱚ ᱜᱚᱨᱚᱢ ᱪᱮᱫ ᱞᱮᱠᱟ?
ᱟᱞᱮ ᱥᱮᱱ ᱫᱚ ᱜᱚᱝᱠᱮ ᱟᱫᱚ ᱟᱛᱩ ᱫᱤᱥᱚᱢ ᱛᱚ, ᱟᱫᱚ ᱢᱚᱴᱟᱝ ᱛᱤ ᱥᱟᱨᱡᱚᱢ ᱫᱟᱨᱮ ᱠᱚ ᱵᱷᱟᱞᱮ ᱜᱮ ᱢᱮᱱᱟᱜ-ᱟ ᱢᱚᱴᱟᱢᱩᱴᱤ ᱨᱮᱭᱟᱲ ᱦᱟᱣᱟ ᱠᱚᱞᱮ ᱧᱟᱢ ᱜᱮᱭᱟ ᱾
ᱟᱫᱚ ᱜᱚᱝᱠᱮ ᱢᱟᱱᱮ ᱟᱹᱵᱤᱱ ᱵᱤᱱ ᱞᱟᱹᱭ ᱠᱮᱫᱟ ᱱᱚᱜᱚᱭ ᱪᱷᱟᱫ ᱥᱮᱫ ᱨᱮ ᱛᱟᱦᱚᱞᱮ ᱜᱚᱝᱠᱮ ᱟᱯᱮ ᱫᱚ ᱯᱟᱠᱟ ᱚᱲᱟᱜ ᱜᱮᱛᱟ ᱵᱤᱱ ᱥᱮ ᱪᱮᱫ ᱞᱮᱠᱟ?
ᱦᱮᱸ ᱜᱚᱝᱠᱮ ᱯᱟᱠᱟ ᱚᱲᱟᱜ ᱜᱮ ᱟᱞᱮ ᱫᱚ ᱚᱱᱮ ᱵᱟᱡᱟᱨ ᱥᱮᱫ ᱨᱮᱞᱮ ᱛᱟᱦᱮᱱᱟ ᱛᱚ ᱚᱱᱟᱛᱮ ᱯᱟᱠᱟ ᱚᱲᱟᱜ ᱜᱮ ᱵᱟᱡᱟᱨ ᱥᱮᱫ ᱫᱚ ᱡᱚᱛᱚ ᱜᱮ᱾ ᱛᱚ ᱚᱱᱟᱛᱮ ᱫᱚᱢᱮ ᱜᱚᱨᱚᱢ ᱦᱮᱸ ᱟᱨ ᱱᱚᱛᱮ ᱢᱟ ᱚᱱᱠᱟᱱᱟᱜ ᱫᱟ ᱨᱮᱦᱚᱸ ᱵᱟᱹᱱᱩᱜ-ᱟ ᱥᱮ ᱵᱤᱨ ᱢᱮᱱᱟᱜ-ᱟ ᱥᱚ ᱚᱲᱟᱜ ᱟᱨ ᱚᱲᱟᱜ ᱜᱮ ᱾ ᱚᱱᱟ ᱛᱮ ᱫᱚᱢᱮ ᱞᱚᱞᱚ ᱵᱩᱡᱷᱟᱹᱜ-ᱟ ᱫᱟᱨᱮ ᱦᱟᱣᱟ ᱠᱚ ᱛᱟᱦᱮᱸ ᱞᱮᱱᱠᱷᱟᱱ ᱫᱟᱨᱮ ᱠᱚ ᱛᱟᱦᱮᱱ ᱞᱮᱠᱷᱟᱱ ᱡᱮᱢᱚᱱ ᱟᱹᱛᱩ ᱫᱤᱥᱚᱢᱨᱮ ᱫᱟᱨᱮ ᱠᱚ ᱢᱮᱱᱟᱜ ᱛᱮ ᱜᱚᱨᱚᱢ ᱵᱩᱡᱟᱹᱣ ᱞᱮᱠᱷᱟᱱ ᱫᱟᱨᱮ ᱯᱷᱮᱰ ᱞᱟᱛᱟᱨ ᱨᱮ ᱫᱩᱲᱩᱵ ᱠᱚᱜ ᱦᱩᱭᱩᱜᱼᱟ᱾ ᱛᱚ ᱱᱚᱛᱮ ᱫᱚ ᱵᱟᱡᱟᱨ ᱫᱤᱥᱚᱢ ᱨᱮᱷᱚᱸ ᱫᱟᱨᱮ ᱦᱚᱸ ᱵᱟᱹᱱᱩᱜ-ᱟ᱾ ᱡᱚᱛᱚ ᱜᱮ ᱚᱲᱟᱜ ᱜᱮ ᱢᱮᱱᱟᱜ-ᱟ, ᱚᱱᱟᱛᱮ
ᱦᱮᱸ ᱜᱚᱢᱠᱮ ᱦᱮᱸ ᱮᱠᱫᱚᱢ ᱮᱠᱫᱚᱢ ᱡᱚᱛᱷᱟᱛ ᱠᱟᱛᱷᱟ ᱵᱤᱱ ᱢᱮᱱ ᱟᱠᱟᱫᱟ ᱾ ᱱᱤᱛᱚᱜ ᱡᱟᱦᱟᱸ ᱧᱮᱞᱚᱜ ᱠᱟᱱᱟ ᱥᱮ ᱱᱤᱛᱳᱜ ᱡᱟᱦᱟᱸᱭ ᱟᱹᱛᱩ ᱚᱲᱟᱜ ᱠᱷᱚᱱ ᱵᱟᱡᱟᱨ ᱡᱟᱭᱜᱟ ᱠᱚ ᱥᱮᱱᱚᱜ ᱠᱟᱱᱟ ᱢᱟᱱᱮ ᱟᱹᱛᱩ ᱚᱲᱟᱜ ᱚᱱᱟ ᱡᱟᱦᱟᱸᱭ ᱚᱱᱠᱟ ᱯᱟᱲᱦᱟᱣ ᱯᱟᱲᱦᱟᱣ ᱥᱮ ᱥᱤᱠᱷᱱᱟᱹᱛ ᱥᱮ ᱥᱮᱪᱮᱫ ᱠᱟᱛᱮ ᱛᱮ ᱩᱱᱤ ᱟᱡ ᱢᱤᱫᱴᱟᱝ ᱪᱟᱹᱠᱨᱤᱭ ᱧᱟᱢ ᱠᱮᱫᱟᱭ, ᱪᱟᱹᱠᱨᱤᱭ ᱧᱟᱢ ᱠᱮᱫ ᱠᱷᱟᱱ ᱩᱱᱤ ᱟᱹᱛᱩ ᱨᱮ ᱛᱟᱦᱮᱸ ᱠᱟᱛᱮᱜ ᱩᱱᱤᱭᱟᱜ ᱞᱟᱵᱷ ᱵᱟᱝ ᱦᱩᱭ ᱞᱮᱱ ᱛᱟᱭᱟ ᱥᱮ ᱩᱱᱤ ᱦᱮᱡ ᱮᱱᱟᱭ ᱚᱱᱠᱟ ᱠᱟᱛᱮᱜ ᱜᱮ ᱟᱹᱰᱤ ᱜᱟᱱ ᱥᱟᱱᱟᱢ ᱦᱚᱲᱜᱮ ᱵᱟᱡᱟᱨ ᱮᱞᱟᱠᱟ ᱠᱚ ᱦᱤᱡᱩᱜ ᱠᱟᱱᱟ᱾ ᱟᱨ ᱵᱟᱡᱟᱨ ᱮᱞᱟᱠᱟ ᱨᱮ ᱚᱲᱟᱜ ᱠᱚᱨᱛᱮ ᱜᱮᱞᱮ ᱡᱟᱦᱟᱸ ᱛᱤᱱᱟᱹᱜ ᱫᱟᱨᱮ ᱠᱚ ᱢᱮᱱᱟᱜ-ᱟ ᱡᱚᱛᱚ ᱠᱚ ᱢᱟᱜ ᱪᱟᱵᱟᱭᱮᱫᱟ᱾ ᱢᱟᱜ ᱪᱟᱵᱟᱭᱮᱫ ᱠᱚ ᱠᱷᱟᱹᱛᱤᱨ ᱚᱱᱟ ᱟᱵᱚ ᱫᱚ ᱚᱠᱥᱤᱡᱮᱱ ᱢᱟ ᱫᱟᱨᱮ ᱠᱷᱚᱱ ᱵᱚᱱ ᱧᱟᱢ ᱮᱫᱟ ᱟᱨ ᱟᱵᱚ ᱡᱟᱦᱟᱸ ᱵᱚᱱ ᱟᱲᱟᱜ ᱜᱤᱰᱤᱠᱟᱜ ᱠᱟᱱᱟ ᱚᱱᱟ ᱢᱟ ᱠᱟᱨᱵᱚᱱᱰᱟᱭ ᱚᱠᱥᱟᱭᱤᱰ ᱟᱵᱚ ᱦᱚᱲᱢᱚᱱ ᱵᱟᱹᱲᱛᱤ ᱠᱟᱨᱵᱚᱱ ᱠᱟᱨᱵᱚᱱᱰᱟᱭ ᱚᱠᱥᱟᱭᱤᱰ ᱡᱟᱹᱥᱛᱤ ᱵᱚᱱ ᱟᱲᱟᱜᱮᱜ-ᱟ᱾ ᱢᱮᱱᱠᱷᱟᱱ ᱟᱵᱚ ᱚᱠᱥᱤᱡᱮᱱ ᱠᱚᱢ ᱵᱚᱱ ᱧᱟᱢ ᱮᱫᱟ ᱟᱵᱚ ᱦᱚᱲᱵᱚᱱ ᱡᱟᱹᱥᱛᱤ ᱠᱟᱱᱛᱮ ᱠᱟᱨᱵᱚᱱ ᱰᱟᱭ ᱚᱠᱥᱟᱭᱤᱰ ᱵᱟᱹᱲᱛᱤᱜ ᱠᱟᱱᱛᱮ ᱟᱵᱚ ᱱᱚᱣᱟ ᱵᱟᱡᱟᱨ ᱮᱞᱟᱠᱟ ᱫᱚ ᱵᱟᱹᱲᱛᱤ ᱫᱚᱢᱮ ᱞᱚᱞᱚᱜ ᱠᱟᱱᱟ ᱟᱨᱦᱚᱸ ᱚᱱᱟ ᱥᱟᱶᱛᱮ ᱢᱮᱱᱟᱜ ᱟᱠᱟᱫᱟ ᱵᱟᱡᱟᱨ ᱮᱞᱟᱠᱟ ᱨᱮᱫᱚ ᱡᱟᱹᱥᱛᱤ ᱠᱟᱭᱛᱮ ᱜᱟᱹᱰᱤ ᱜᱷᱚᱲᱟ ᱠᱚ ᱢᱮᱱᱟᱜ ᱟᱠᱟᱫᱟ ᱛᱚᱼᱼ ᱚᱱᱟ ᱠᱷᱟᱹᱛᱤᱨ ᱛᱮ ᱚᱱᱟ ᱠᱚᱨᱮᱱᱟᱜ ᱫᱷᱩᱣᱟᱹ ᱠᱚ ᱠᱷᱟᱹᱛᱤᱨ ᱛᱮ ᱵᱟᱡᱟᱨ ᱮᱞᱟᱠᱟ ᱫᱚ ᱞᱚᱞᱚ ᱜᱮ ᱵᱩᱡᱷᱟᱹᱜ-ᱟ ᱥᱮ ᱠᱟᱨᱵᱚᱱᱰᱟᱭ ᱚᱠᱥᱟᱭᱤᱰ ᱛᱮ ᱯᱮᱨᱮᱡᱚᱜ-ᱟ, ᱜᱚᱢᱠᱮ ᱛᱟᱦᱚᱞᱮ ᱚᱱᱟ ᱤᱫᱤ ᱠᱟᱛᱮ ᱟᱹᱵᱤᱱ ᱪᱮᱫ ᱵᱤᱱ ᱢᱮᱱ ᱮᱫᱟ?
ᱛᱚ ᱟᱹᱞᱤᱧ ᱱᱚᱣᱟ ᱤᱫᱤ ᱠᱟᱛᱮ ᱦᱮᱸ ᱠᱟᱨᱵᱚᱱᱰᱟᱭ ᱥᱟᱞᱯᱷᱟ ᱡᱚᱛᱚ ᱵᱟᱲᱛᱤ ᱠᱟᱱ ᱛᱮ ᱱᱚᱣᱟᱧ ᱞᱟᱹᱭ ᱡᱮ ᱡᱩᱫᱤ ᱚᱱᱠᱟ ᱢᱚᱛᱞᱚᱵ ᱫᱷᱩᱣᱟᱹ ᱠᱚ ᱠᱚᱢ ᱜᱟᱹᱰᱤ ᱜᱷᱚᱲᱟ ᱦᱚᱸᱛᱚ ᱦᱮᱸᱜᱮ ᱵᱟᱝ ᱛᱟᱦᱮᱸ ᱞᱮᱱᱠᱷᱟᱱ ᱫᱚ ᱦᱩᱸ ᱢᱤᱫᱴᱟᱝ ᱤᱭᱟᱹ ᱠᱷᱚᱱᱚᱜ ᱟᱨ ᱢᱤᱫᱴᱟᱝ ᱴᱷᱟᱶ ᱢᱟᱱᱮ ᱪᱟᱜ ᱟᱢ ᱪᱤᱠᱟᱹᱛᱮ ᱛᱚ ᱛᱟᱦᱮᱱ ᱢᱟ ᱴᱷᱤᱠ ᱜᱮᱭᱟ ᱛᱚ ᱡᱩᱫᱤ ᱚᱱᱟ ᱜᱟᱹᱰᱤᱤ ᱜᱷᱚᱲᱟ ᱠᱚ ᱚᱱᱮ ᱚᱠᱚᱭ ᱫᱷᱩᱣᱟᱹ ᱠᱚᱢ ᱧᱚᱜ ᱚᱸᱰᱚᱠ ᱠᱚᱜ-ᱟ, ᱥᱮ ᱠᱚᱢ ᱵᱚᱱ ᱵᱮᱵᱚᱦᱟᱨ ᱠᱮᱭᱟ ᱟᱫᱚ ᱯᱚᱨᱤᱵᱮᱥ ᱦᱚᱸ ᱱᱟᱯᱟᱭ ᱛᱟᱦᱮᱸ ᱠᱚᱜ-ᱟ, ᱠᱟᱨᱵᱚᱱᱚᱠᱥᱟᱭᱤᱰ ᱦᱚᱸ ᱦᱮᱸ ᱩᱱᱟᱹᱜ ᱵᱟᱝ ᱵᱤᱥᱤ ᱠᱚᱜ-ᱟ᱾ ᱛᱟᱨᱯᱚᱨᱮ ᱟᱨ ᱧᱮᱞᱚᱜ ᱠᱟᱱᱟ ᱡᱮ ᱫᱟᱨᱮ ᱱᱟᱹᱲᱤ ᱡᱤᱵᱤ ᱵᱟᱝ ᱢᱟᱜ ᱜᱤᱰᱤ ᱠᱟᱛᱮ ᱟᱨᱦᱚᱸ ᱵᱚᱱ ᱨᱚᱦᱚᱭᱟ ᱡᱩᱚᱫᱤ ᱢᱟᱱᱮ ᱛᱤᱱᱟᱹᱜ ᱫᱟᱨᱮ ᱵᱟᱱᱟ ᱨᱮᱵᱚ ᱢᱟᱜᱼᱟ ᱚᱱᱟ ᱨᱮᱱᱟᱜ ᱡᱩᱫᱤ ᱰᱚᱵᱚᱞ ᱵᱚ ᱨᱚᱦᱚᱭᱟ ᱮᱱᱠᱷᱟᱱ ᱫᱚ ᱢᱟᱱᱮ ᱟᱵᱚ ᱱᱚᱣᱟ ᱫᱷᱟᱹᱨᱛᱤ ᱯᱩᱨᱤ ᱨᱮ, ᱨᱮᱭᱟᱲ ᱜᱮ ᱛᱟᱦᱮᱱᱟ ᱵᱟᱝᱠᱷᱟᱱ ᱫᱚ ᱚᱱᱠᱟ ᱢᱟᱱᱮ ᱫᱟᱨᱮ ᱠᱚ ᱢᱟᱜ ᱠᱷᱟᱹᱛᱤᱨ ᱜᱟᱹᱰᱤ ᱜᱷᱚᱲᱟ ᱩᱱᱟᱹᱜ ᱪᱟᱹᱞᱩᱜ ᱠᱟᱱᱟ ᱛᱟᱨᱯᱚᱨᱮ ᱫᱟᱨᱮ ᱠᱚ ᱠᱚᱢᱚᱜ ᱠᱟᱱᱟ ᱚᱱᱟ ᱞᱟᱹᱜᱤᱫ ᱛᱚ ᱠᱟᱨᱵᱚᱱᱰᱟᱭ ᱚᱠᱥᱟᱭᱤᱰ ᱵᱤᱥᱤᱜ ᱠᱟᱱᱟ᱾ ᱚᱱᱟᱜᱮᱞᱤᱧ ᱞᱟᱹᱭᱟ ᱡᱮ ᱫᱟᱨᱮ ᱠᱚ ᱨᱚᱦᱚᱭ ᱞᱮᱱᱠᱷᱟᱱ ᱵᱷᱟᱹᱜᱤᱜ-ᱟ᱾ ᱛᱤᱱᱟᱹᱜ ᱵᱚᱱ ᱢᱟᱜ ᱮᱫᱟ ᱚᱱᱟ ᱨᱮᱱᱟᱜ ᱡᱮ ᱢᱤᱫᱴᱟᱝ ᱡᱩᱫᱤ ᱟᱨᱵᱚ ᱵᱷᱟᱜᱟ ᱚᱸᱰᱮ ᱯᱟᱸᱪᱴᱤ ᱫᱟᱨᱮ ᱵᱚᱱ ᱨᱚᱦᱚᱭᱟ ᱮᱱᱠᱷᱟᱱ ᱦᱩᱸ ᱚᱱᱮ ᱚᱱᱠᱟ ᱚᱠᱥᱤᱡᱮᱱ ᱦᱚᱸ ᱟᱵᱚ ᱴᱷᱤᱠ ᱴᱷᱟᱠ ᱢᱚᱸᱡᱽ ᱛᱮᱵᱚ ᱧᱟᱢᱟ᱾ ᱛᱟᱨᱯᱚᱨᱮ ᱠᱟᱨᱵᱚᱱᱰᱟᱭ ᱚᱠᱥᱟᱭᱤᱰ ᱵᱟᱝ ᱵᱤᱥᱤᱜ-ᱟ᱾ ᱟᱨ ᱜᱟᱹᱰᱤ ᱜᱷᱚᱲᱟ ᱠᱚᱨᱮᱱᱟᱜ ᱡᱩᱫᱤ ᱞᱟᱹᱭᱟ ᱜᱟᱹᱰᱤ ᱜᱷᱚᱲᱟ ᱠᱚᱨᱮᱱᱟᱜ ᱫᱚ ᱡᱩᱫᱤ ᱩᱸᱻ ᱱᱮᱛᱟᱨ ᱢᱟ ᱱᱟᱦᱟᱜ ᱡᱩᱜᱽ ᱢᱟᱱᱮ ᱠᱟᱨᱮᱱᱴ ᱦᱚᱸ ᱜᱟᱹᱰᱤ ᱜᱮ ᱫᱟᱹᱲ ᱮᱫᱟᱭ ᱵᱤᱴᱨᱤ ᱛᱚ ᱵᱤᱴᱨᱤ ᱥᱩᱱᱩᱢ ᱵᱟᱫ ᱡᱩᱫᱤ ᱵᱤᱴᱨᱤ ᱜᱮ ᱢᱚᱸᱡᱚᱜ-ᱟ᱾ ᱤᱱᱟᱠᱷᱟᱱ ᱵᱷᱟᱹᱜᱤᱜ-ᱟ᱾ ᱤᱱᱟᱠᱷᱟᱱ ᱞᱟᱛᱟᱨ ᱠᱷᱚᱱ ᱦᱚᱸ ᱟᱫᱚ ᱩᱱᱟᱹᱜ ᱫᱚ ᱥᱩᱱᱩᱢ ᱚᱰᱚᱠ - ᱚᱰᱚᱠ ᱛᱮ ᱟᱨ ᱠᱚᱭᱞᱟ ᱠᱚ ᱚᱱᱠᱟ ᱧᱚᱝ ᱠᱷᱚᱸᱫᱽᱨᱚᱝᱚᱜ ᱠᱟᱱᱟ ᱚᱛ ᱞᱟᱛᱟᱨ ᱚᱱᱟ ᱦᱚᱸ ᱵᱟᱝ ᱠᱷᱚᱸᱫᱽᱨᱚᱢ ᱠᱚᱜ-ᱟ᱾ ᱛᱟᱨᱯᱚᱨᱮ ᱚᱱᱠᱟᱜᱮ ᱱᱟᱯᱟᱭ ᱠᱚᱜ-ᱟ᱾
ᱦᱩᱸ ᱦᱩᱸ ᱟᱹᱰᱤ ᱡᱚᱛᱷᱟᱛ ᱠᱟᱛᱷᱟ ᱵᱤᱱ ᱢᱮᱱ ᱠᱟᱫᱟ ᱜᱚᱝᱠᱮ, ᱟᱹᱰᱤ ᱡᱚᱛᱷᱟᱛ ᱠᱟᱛᱷᱟ ᱵᱤᱱ ᱢᱮᱱ ᱠᱟᱫᱟ᱾ ᱱᱚᱜᱼᱚᱭ ᱡᱤᱵᱤᱧ ᱞᱟᱹᱭ ᱠᱮᱫᱟ ᱡᱮ ᱢᱤᱫᱴᱟᱝ ᱫᱟᱨᱮᱢ ᱢᱟᱜ ᱢᱟᱜ ᱠᱷᱟᱱ ᱯᱟᱸᱪᱴᱤ ᱥᱮ ᱫᱚᱥᱴᱤ ᱫᱟᱨᱮ ᱨᱚᱦᱚᱭ ᱦᱩᱭᱩᱜᱼᱟ᱾ ᱱᱚᱣᱟ ᱫᱚ ᱟᱹᱰᱤ ᱡᱚᱛᱷᱟᱛ ᱠᱟᱛᱷᱟ ᱵᱤᱱ ᱢᱮᱱ ᱟᱠᱟᱫᱟ᱾ ᱟᱵᱚ ᱡᱩᱫᱤ ᱱᱚᱝᱠᱟ ᱡᱩᱫᱤ ᱵᱟᱵᱚᱱ ᱵᱟᱝᱵᱚᱱ ᱠᱟᱹᱢᱤᱭᱟ ᱡᱮ ᱢᱤᱫᱴᱮᱱ ᱫᱟᱨᱮ ᱵᱚᱱ ᱢᱟᱜ ᱠᱮᱫᱟ ᱫᱚᱥᱴᱤ ᱫᱟᱨᱮ ᱵᱚᱱ ᱨᱚᱦᱚᱭ ᱠᱮᱫᱟ᱾ ᱡᱩᱫᱤ ᱚᱱᱠᱟ ᱵᱟᱵᱚᱱ ᱠᱟᱹᱢᱤᱭᱟ᱾ ᱛᱟᱦᱚᱞᱮ ᱡᱟᱦᱟᱸ ᱛᱤᱱᱟᱹᱜ ᱟᱹᱛᱩ ᱚᱲᱟᱜ ᱠᱷᱚᱱ ᱡᱟᱦᱟᱸᱭ ᱵᱟᱡᱟᱨ ᱡᱟᱭᱜᱟ ᱛᱮᱠᱚ ᱦᱤᱡᱩᱜ ᱠᱟᱱᱟ ᱩᱱᱠᱩᱜ ᱜᱮ ᱢᱤᱫ ᱫᱤᱱ ᱦᱤᱞᱳᱜ ᱡᱚᱛᱚ ᱵᱟᱡᱟᱨ ᱡᱟᱭᱜᱟ ᱨᱮᱱ ᱦᱚᱲ᱾ ᱟᱹᱛᱩ ᱫᱤᱥᱚᱢ ᱛᱮ ᱪᱟᱞᱟᱣ ᱦᱩᱭ ᱟᱠᱚᱣᱟ᱾ ᱚᱱᱟ ᱵᱟᱝ ᱪᱟᱞᱟᱣ ᱚᱱᱟ ᱩᱯᱟᱹᱭ ᱫᱚ ᱚᱱᱟᱜᱮ ᱠᱟᱱᱟ ᱜᱚᱝᱠᱮ ᱡᱮ ᱢᱤᱫᱴᱟᱹᱝ ᱫᱟᱨᱮ ᱡᱩᱫᱤᱢ ᱢᱟᱜᱟ᱾ ᱛᱟᱦᱚᱞᱮ ᱫᱚᱥᱴᱤ ᱫᱟᱨᱮ ᱨᱚᱦᱚᱭ ᱦᱩᱭᱩᱜ ᱛᱟᱢᱟ᱾
ᱦᱮᱸ ᱜᱚᱝᱠᱮ
ᱜᱚᱝᱠᱮ ᱛᱟᱦᱚᱞᱮ ᱟᱨ ᱚᱱᱠᱟ ᱵᱤᱱ ᱟᱸᱡᱚᱢ ᱟᱠᱟᱫᱟ᱾ ᱡᱮ ᱡᱟᱦᱟᱸ ᱠᱚᱨᱮ ᱚᱱᱠᱟ ᱠᱚᱭᱞᱟ ᱠᱷᱟᱫᱟᱱ ᱾ ᱚᱱᱠᱟ ᱢᱮᱱᱟᱜ ᱟᱠᱟᱫᱟ?
ᱦᱮᱸ ᱜᱚᱝᱠᱮ ᱟᱹᱞᱤᱧ ᱫᱚ ᱛᱚᱞᱤᱧ ᱵᱟᱠᱚ ᱮᱥᱮᱫ ᱫᱟ ᱱᱚᱛᱮ ᱠᱷᱚᱱ ᱚᱸ ᱚᱱᱛᱮ ᱢᱮᱱᱟᱜᱼᱟ᱾ ᱨᱟᱱᱤᱜᱚᱸᱡᱽ ᱚᱱᱟ ᱠᱚᱜᱤᱧ ᱟᱸᱡᱚᱢ ᱠᱟᱫᱟ᱾ ᱨᱟᱱᱤᱜᱚᱡᱽ ᱠᱚᱨᱮ ᱟᱲᱥᱟᱱᱥᱳᱞ ᱨᱟᱱᱤᱜᱚᱡᱽ ᱚᱱᱟ ᱠᱚᱨᱮ ᱠᱚᱭᱞᱟ ᱠᱷᱟᱫᱟᱱ ᱠᱷᱚᱱᱤ ᱜᱮ ᱢᱮᱱᱟᱜᱼᱟ᱾ ᱛᱚ ᱚᱱᱟᱞᱮ ᱟᱸᱡᱚᱢ ᱦᱩᱭ ᱠᱟᱱᱟ ᱡᱮ ᱠᱚᱭᱞᱟ ᱠᱷᱫᱟᱱ ᱛᱤᱥ ᱫᱷᱟᱯᱟᱜ ᱠᱷᱚᱱ ᱪᱚ, ᱚᱱᱮ ᱩᱱᱠᱩ ᱦᱚᱸᱠᱚ ᱳᱰᱳᱠᱫᱟ ᱳᱰᱳᱠᱫᱟ ᱠᱚ ᱩᱱᱚᱱᱛᱮ ᱡᱟᱦᱟᱸ ᱚᱱᱟ ᱥᱩᱨ ᱠᱚᱨᱮ ᱟᱹᱛᱩ ᱠᱚ ᱢᱮᱱᱟᱜᱼᱟ᱾ ᱛᱚ ᱩᱱᱠᱩ ᱱᱚᱝᱠᱟ ᱦᱩᱭ ᱞᱮᱱᱟ ᱡᱮ ᱢᱟᱱᱮ ᱞᱟᱛᱟᱨ ᱢᱟ ᱠᱷᱚᱞᱟᱣ ᱪᱟᱵᱟ ᱠᱟᱫᱟ ᱠᱚ ᱛᱚ ᱢᱟᱱᱮᱼᱼᱼ ᱟᱪᱠᱟ ᱜᱮ ᱫᱷᱟᱥᱠᱟᱣ ᱢᱟᱱᱮ ᱡᱚᱠᱷᱚᱱ ᱫᱟᱜ ᱢᱤᱫᱴᱟᱝ ᱡᱚᱠᱷᱚᱱ ᱫᱟᱜ ᱠᱟᱛᱷᱟ ᱡᱮᱢᱚᱱ ᱫᱟᱜ ᱚᱲᱮ ᱞᱤᱸᱜᱤ - ᱞᱤᱸᱜᱤ ᱛᱮ ᱰᱷᱚᱲᱟ ᱞᱮᱱᱠᱷᱟᱱ ᱡᱮᱢᱱ ᱫᱮᱜ ᱞᱟᱛᱟᱨ ᱰᱷᱚᱲᱟ ᱞᱮᱱᱠᱷᱟᱱ ᱫᱷᱟᱸᱥᱠᱟᱣ ᱧᱩᱨᱩᱜᱼᱟ ᱦᱟᱥᱟ ᱠᱚ᱾ ᱚᱱᱟ ᱦᱚᱸ ᱚᱱᱠᱟᱜᱮ ᱛᱚ ᱚᱱᱠᱟ ᱦᱩᱭ ᱞᱮᱱᱟ ᱛᱚ ᱛᱚ ᱢᱤᱫ ᱫᱤᱱ ᱦᱤᱞᱳᱜ ᱱᱚᱭᱟᱜᱮ ᱧᱮᱞᱚᱜᱼᱟ ᱾ᱡᱩᱫᱤ ᱞᱟᱛᱟᱨ ᱠᱷᱚᱱ ᱱᱚᱝᱠᱟ ᱠᱷᱚᱸᱫᱽᱨᱚᱱ ᱤᱫᱤᱭᱟᱵᱚ ᱛᱚ ᱢᱤᱫ ᱫᱤᱱ ᱦᱤᱞᱳᱜ ᱢᱟᱱᱮ ᱚᱱᱠᱟᱜᱮ ᱫᱷᱟᱥᱠᱟᱣ ᱧᱩᱨᱦᱩᱜᱼᱟ ᱞᱟᱛᱟᱨᱮ ᱟᱨ ᱥᱮᱸᱜᱮᱞ ᱠᱚ ᱚᱱᱠᱟ ᱡᱩᱫᱤ ᱵᱮᱥᱤ ᱞᱚᱞᱚ ᱵᱟᱛᱨᱮ ᱡᱩᱫᱤ ᱧᱟᱢᱟᱭ ᱠᱚᱭᱞᱟ ᱛᱚ ᱵᱩᱡᱽ ᱜᱮᱭᱟᱵᱤᱱ ᱛᱚ ᱥᱮᱸᱜᱮᱞ ᱡᱩᱞᱩᱜᱼᱟ ᱾
ᱦᱩᱸ ᱜᱚᱢᱠᱮ ᱦᱩᱸ,
ᱚᱱᱠᱟᱜᱮ ᱡᱩᱞ ᱡᱩᱞ ᱞᱮᱱᱠᱷᱟᱱ ᱟᱫᱚ ᱪᱮᱜ ᱜᱚᱴᱟ ᱫᱷᱟᱹᱨᱛᱤ ᱯᱩᱨᱤ ᱞᱚᱜᱼᱟ ᱚᱱᱠᱟᱜᱮ ᱥᱮᱸᱜᱮᱞ ᱛᱮ᱾
ᱮᱠᱫᱚᱢ ᱮᱠᱫᱚᱢ ᱡᱚᱛᱷᱟᱛ ᱠᱟᱛᱷᱟ ᱵᱤᱱ ᱢᱮᱱ ᱠᱟᱫᱟ ᱜᱚᱢᱠᱮ, ᱱᱚᱜ-ᱚᱭ ᱛᱚᱵᱮ ᱧᱮᱞ ᱦᱳᱭᱜ ᱠᱟᱱ ᱜᱮᱭᱟ ᱟᱨ ᱡᱮᱢᱚᱱ ᱵᱤᱱ ᱞᱟᱹᱭ ᱠᱮᱫᱟ ᱦᱮᱸᱥᱮ ᱟᱨ ᱱᱚᱜᱼᱚᱭ ᱚᱛ ᱠᱚ ᱠᱷᱚᱞᱟᱭᱮᱫᱟ ᱚᱛ ᱠᱚ ᱠᱷᱚᱞᱟᱭᱮᱫᱟ ᱚᱱᱟ ᱚᱱᱟ ᱦᱚᱸ ᱚᱛ ᱠᱚ ᱠᱷᱚᱞᱟᱣᱮᱫᱟ ᱚᱠᱟ ᱠᱚᱥᱮᱱ ᱠᱷᱚᱱᱟᱜ ᱪᱚᱝ ᱠᱚ ᱠᱷᱚᱞᱟᱣ ᱤᱫᱤᱭᱮᱫᱟ ᱚᱱᱟ ᱢᱟ ᱡᱮ ᱪᱮᱛᱟᱱ ᱠᱷᱚᱱᱟᱜ ᱢᱟ ᱵᱟᱝ ᱵᱚᱱ ᱧᱮᱞ ᱧᱟᱢ ᱫᱟᱲᱮᱭᱟᱜ ᱠᱟᱱᱟ ᱚᱱᱟ ᱢᱟ ᱵᱷᱤᱛᱤᱨ ᱵᱚᱞᱚ ᱠᱟᱛᱮ ᱛᱮᱢᱟ ᱟᱵᱚ ᱢᱟ ᱵᱟᱝᱵᱚᱱ ᱧᱮᱞ ᱮᱫᱟ ᱛᱤᱱᱟᱹᱜ ᱥᱟᱺᱜᱤᱧ ᱠᱚ ᱠᱷᱚᱞᱟᱭᱮᱫᱟ ᱚᱱᱟ ᱠᱚᱜᱮ ᱜᱚᱢᱠᱮ, ᱦᱚᱜ-ᱱᱟ ᱠᱷᱟᱹᱛᱤᱨ ᱛᱮᱜᱮ ᱱᱤᱛᱚᱜ ᱚᱛ ᱞᱟᱲᱟᱣ ᱠᱚᱥᱮ ᱪᱮᱜ ᱠᱚ ᱦᱳᱭᱳᱜ ᱠᱟᱱᱟ ᱱᱚᱜᱼᱚᱭ ᱮᱸ ᱦᱮᱸ ᱦᱮᱸ ᱚᱲᱟᱜ ᱫᱩᱣᱟᱹᱨ ᱠᱚ ᱨᱟᱹᱯᱩᱫᱚᱜ ᱠᱟᱱᱟ ᱚᱸᱰᱮ ᱱᱟᱥᱟᱜ ᱠᱟᱱ ᱛᱟᱠᱚᱣᱟ, ᱮᱸ ᱟᱹᱰᱤ ᱠᱤᱪᱷᱩ ᱚᱱᱠᱟᱱᱟᱜ ᱦᱩᱭᱩᱜ ᱠᱟᱱ ᱛᱟᱠᱚᱣᱟ᱾
ᱛᱟᱦᱚᱞᱮ ᱜᱚᱢᱠᱮ ᱩᱸ ᱟᱵᱤᱱᱟᱜ ᱚᱱᱠᱟᱱ ᱵᱟᱲᱟᱭ ᱛᱮᱱᱟᱜ ᱮᱸ ᱠᱚᱭᱞᱟ ᱠᱚ ᱚᱱᱠᱟ ᱚᱠᱟ ᱠᱷᱚᱱ ᱠᱚ ᱧᱟᱢᱚᱜ ᱜᱮᱭᱟ ᱚᱱᱠᱟ ᱟᱵᱚ ᱱᱚᱣᱟ ᱢᱟᱱᱮ ᱳᱭᱮᱥ ᱵᱮᱝᱜᱚᱞ ᱨᱮ ᱚᱱᱠᱟ ᱾
ᱚᱱᱠᱟ ᱫᱚ ᱜᱚᱢᱠᱮ ᱟᱵᱤᱱ ᱡᱟᱦᱟ ᱠᱚᱵᱤᱱ ᱞᱟᱹᱭ ᱠᱮᱫᱟ, ᱨᱟᱱᱤᱜᱚᱡᱽ, ᱟᱥᱟᱱᱥᱳᱞ ᱫᱩᱨᱜᱟᱯᱩᱨ ᱨᱮᱦᱚᱸ ᱠᱤᱪᱷᱩ ᱠᱤᱪᱷᱩ ᱚᱝᱥᱚ ᱛᱟᱯᱚᱨᱮ ᱮᱸ ᱨᱟᱱᱤᱜᱚᱡᱽ ᱟᱨ ᱜᱚᱢᱠᱮ ᱱᱤᱛᱚᱜ ᱡᱟᱦᱟᱸ ᱠᱷᱚᱵᱚᱨ ᱛᱟᱞᱟᱛᱮ, ᱵᱟᱲᱟᱭ ᱧᱟᱢ ᱟᱠᱟᱱᱟ ᱡᱮ ᱱᱚᱛᱮ ᱠᱷᱟᱛᱲᱟ, ᱨᱟᱱᱤᱵᱟᱫᱽ ᱨᱮᱱᱟᱜ ᱠᱤᱪᱷᱩ ᱡᱟᱭᱜᱟ ᱚᱝᱥᱚ ᱨᱮᱼᱼ ᱚᱱᱠᱟ ᱠᱚᱭᱞᱟ ᱧᱟᱢ ᱠᱟᱱᱟ ᱢᱮᱱᱛᱮ ᱱᱤᱛᱚᱜ᱾ ᱚᱱᱟ ᱡᱟᱭᱜᱟᱨ ᱨᱮ ᱠᱚᱭᱞᱟ ᱧᱟᱢ ᱟᱠᱟᱱᱟ ᱡᱮ ᱱᱤᱛᱚᱜ ᱚᱱᱠᱟ ᱠᱚ ᱞᱟᱹᱭ ᱦᱚᱪᱚᱭᱮᱫᱟ ᱡᱮ, ᱚᱱᱟ ᱡᱟᱭᱜᱟ ᱨᱮ ᱱᱤᱛᱚᱜ ᱥᱚᱨᱠᱟᱨᱼᱼ ᱩᱱᱠᱩᱭ ᱞᱟᱹᱭ ᱟᱠᱚᱣᱟ ᱥᱮ ᱚᱪᱚᱜ ᱦᱚᱪᱚ ᱠᱚᱣᱟᱭ ᱟᱨ ᱚᱪᱚᱜ ᱦᱚᱪᱚ ᱞᱮᱠᱚ ᱠᱷᱟᱱ ᱩᱱᱠᱩ ᱦᱚᱲ ᱚᱠᱟ ᱨᱮᱠᱚ ᱪᱟᱞᱟᱜᱼᱟ ᱥᱮ ᱪᱮᱫ ᱠᱚ ᱪᱤᱠᱟᱹᱭᱟ ᱥᱮ ᱪᱮᱫ ᱵᱟᱠᱚ ᱪᱤᱠᱟᱹ ᱫᱟᱲᱮᱭᱟᱜᱼᱟ᱾ ᱚᱱᱟ ᱤᱫᱤ‌ ᱠᱟᱛᱮᱜ ᱜᱚᱢᱠᱮ ᱟᱵᱤᱱ ᱛᱟᱦᱚᱞᱮ ᱪᱮᱫ ᱵᱤᱱ ᱞᱟᱹᱭ ᱮᱫᱟ?
ᱛᱚ ᱟᱹᱞᱤᱧ ᱚᱱᱟ ᱤᱫᱤ ᱠᱟᱛᱮ ᱛᱚ ᱱᱚᱣᱟᱜᱤᱧ ᱞᱟᱹᱭᱟ ᱛᱚ ᱛᱚ ᱩᱱ ᱢᱤᱫ ᱦᱚᱲ ᱢᱟᱱᱮ ᱩᱱᱠᱩ ᱦᱚᱲ ᱡᱟᱦᱟᱸ ᱡᱟᱭᱜᱟᱯᱮ , ᱠᱚᱭᱞᱟ ᱥᱮ ᱮᱸ ᱠᱷᱟᱣᱞᱟ ᱠᱷᱟᱫᱟᱱ ᱢᱟᱱᱮ ᱧᱟᱢ ᱠᱚᱭᱞᱟ, ᱛᱚ ᱩᱱᱠᱩ ᱛᱚ ᱚᱠᱟ ᱠᱚ ᱪᱟᱞᱟᱜᱼᱟ ᱛᱚ ᱚᱱᱟ ᱞᱟᱹᱜᱤᱫ ᱥᱚᱨᱠᱟᱨ ᱡᱩᱫᱤ ᱢᱤᱫᱴᱟᱱ ᱯᱚᱫᱚᱠᱷᱮᱯ ᱦᱟᱛᱟᱣᱟ ᱡᱮ ᱦᱮᱸ ᱩᱱᱠᱩ ᱞᱟᱹᱜᱤᱫ ᱢᱤᱫᱴᱟᱝ ᱧᱮᱞᱟ ᱚᱱᱠᱟᱱᱟᱜ ᱡᱟᱭᱜᱟ ᱡᱮ ᱩᱱᱠᱩ ᱵᱟᱠᱷᱨᱟ ᱥᱚᱨᱠᱟᱨᱟᱜ ᱵᱟ ᱩᱱᱠᱩᱣᱟᱜ ᱩᱸ ᱛᱟᱦᱮᱱ ᱡᱟᱭᱜᱟᱭ ᱮᱢᱟ ᱠᱚᱣᱟᱭ ᱛᱟᱦᱮᱱ ᱴᱷᱟᱶ ᱚᱲᱟᱜ ᱫᱩᱣᱟᱹᱨ ᱮᱱᱠᱷᱟᱱ ᱫᱚ ᱴᱷᱤᱠ ᱜᱮᱭᱟ, ᱵᱟᱝᱠᱷᱟᱱ ᱫᱚ ᱢᱤᱫᱴᱟᱝ ᱡᱟᱭᱜᱟ ᱛᱟᱦᱮᱸ ᱚᱸᱰᱮ ᱠᱚ ᱟᱫᱚ ᱚᱠᱟ ᱠᱚ ᱪᱟᱞᱟᱜᱼᱟ ᱩᱱᱠᱩ ᱫᱚ, ᱚᱸᱰᱮ ᱠᱷᱚᱱ ᱡᱩᱫᱤ ᱞᱟᱜᱟᱣ ᱠᱚᱣᱟ᱾ ᱚ
ᱦᱮᱸ ᱦᱮᱸ ᱜᱚᱢᱠᱮ ᱚᱱᱮ ᱟᱹᱰᱤ ᱡᱚᱛᱷᱟᱛ ᱠᱟᱛᱷᱟ ᱜᱮᱵᱤᱱ ᱢᱮᱱ ᱟᱠᱟᱫᱟ᱾ ᱡᱮ ᱱᱚᱝᱠᱟ ᱱᱚᱝᱠᱟ ᱩᱱᱠᱩ ᱥᱟᱦᱟ ᱠᱚᱨᱛᱮ ᱜᱮᱞᱮ, ᱩᱱᱠᱩ ᱥᱚᱨᱠᱟᱨ ᱯᱚᱫᱚᱠᱷᱮᱯ ᱥᱮ ᱩᱱᱤ ᱢᱤᱫᱴᱟᱝ ᱫᱟᱭᱤᱛᱛᱚ ᱦᱟᱛᱟᱣ ᱦᱩᱭᱩᱜ ᱛᱟ ᱛᱟᱭᱟ ᱡᱮ ᱩᱱᱠᱩ ᱦᱚᱲ ᱢᱤᱫᱴᱟᱱ ᱡᱟᱭᱜᱟ ᱨᱮ ᱫᱚᱦᱚ ᱠᱚ ᱦᱩᱭᱩᱜᱼᱟ, ᱮᱴᱟᱜ ᱡᱟᱭᱜᱟ ᱨᱮ ᱫᱚᱦᱚ ᱠᱚ ᱦᱩᱭᱩᱜᱼᱟ᱾ ᱟᱨ ᱡᱟᱛᱮ ᱡᱟᱦᱟᱸ ᱛᱤᱱᱟᱹᱜ ᱚᱲᱟᱜ ᱫᱩᱣᱟᱹᱨ, ᱡᱟᱦᱟᱸ ᱛᱟᱦᱮᱸ ᱠᱟᱱ ᱛᱟᱠᱚᱣᱟ ᱚᱱᱟ ᱠᱷᱚᱨᱚᱪ ᱠᱚ ᱡᱟᱛᱮ ᱮᱢᱟ ᱠᱚᱢᱟᱭ, ᱟᱨ ᱜᱚᱢᱠᱮ ᱱᱚᱝᱠᱟ ᱧᱮᱞ ᱠᱟᱱᱟ ᱡᱟᱦᱟᱸ ᱫᱷᱚᱨᱟ ᱡᱟᱠ ᱥᱟᱵ ᱢᱮ ᱚᱸᱰᱮ ᱫᱷᱚᱨᱟ ᱡᱟᱠ ᱠᱚᱭᱞᱟ ᱠᱚ ᱧᱟᱢ ᱠᱮᱫᱟ᱾ ᱠᱚᱭᱞᱟ ᱠᱚ ᱧᱟᱢ ᱠᱮᱫᱟ ᱚᱱᱟ ᱚᱱᱟ ᱮᱨᱤᱭᱟ ᱨᱮ, ᱢᱮᱱᱠᱷᱟᱱ ᱚᱱᱟ ᱮᱨᱤᱭᱟ ᱨᱮᱱ ᱦᱚᱲ ᱠᱚ ᱚᱪᱚ ᱦᱚᱪᱚᱭᱮᱫ ᱠᱚᱣᱟ᱾ ᱚᱲᱟᱜ ᱫᱩᱣᱟᱹᱨ ᱠᱚ ᱨᱟᱹᱯᱩᱫ ᱠᱮᱫ ᱛᱟᱠᱚᱣᱟ, ᱢᱮᱱᱠᱷᱟᱱ ᱚᱱᱟ ᱯᱩᱭᱥᱟᱹ ᱠᱚ ᱮᱢᱢᱟᱟᱜ ᱠᱚᱣᱟ᱾ ᱵᱮᱥᱤᱨ ᱵᱷᱟᱜᱽ ᱚᱱᱠᱟ ᱧᱮᱞ ᱟᱠᱟᱱᱟ, ᱥᱟᱱᱛᱟᱲ ᱠᱚᱜᱮ ᱥᱟᱱᱛᱟᱲ ᱠᱚ ᱪᱮᱛᱟᱱ ᱨᱮᱜᱮ ᱚᱱᱠᱟ ᱧᱮᱞ ᱟᱠᱟᱱᱟ᱾ ᱯᱩᱭᱥᱟᱹ ᱠᱚ ᱮᱢᱢᱟᱟᱜ ᱠᱚᱣᱟ, ᱢᱮᱱᱠᱷᱟᱱ ᱚᱱᱟ ᱯᱩᱭᱥᱟᱹ᱾ ᱟᱵᱚ ᱥᱟᱱᱛᱟᱲ ᱠᱚ ᱡᱟᱹᱥᱛᱤ ᱠᱟᱭᱛᱮ ᱫᱚᱢᱮ ᱧᱩ ᱧᱩᱭᱟᱠᱚ ᱚᱱᱟ ᱠᱷᱟᱹᱛᱤᱨ ᱛᱮᱜᱮ ᱚᱱᱟ ᱚᱱᱠᱟ ᱛᱮᱜᱮ ᱚᱱᱟ ᱯᱩᱭᱥᱟᱹ ᱠᱚᱫᱚ ᱠᱚ ᱪᱟᱵᱟ ᱠᱟᱫᱟ ᱛᱮ, ᱱᱤᱛᱚᱜ ᱫᱷᱟᱹᱨᱤᱡ ᱛᱮ᱾ ᱩᱱᱠᱩ ᱦᱚᱸ ᱟᱹᱰᱤ ᱱᱤᱛᱚᱜ ᱨᱮᱸᱜᱮᱡ ᱨᱮ ᱢᱮᱱᱟᱜ ᱠᱚᱣᱟ᱾ ᱠᱟᱨᱚᱱ ᱫᱚ ᱦᱩᱭᱩᱜ ᱠᱟᱱᱟ ᱜᱚᱢᱠᱮ ᱢᱟᱱᱮ ᱟᱞᱮ ᱥᱮᱫ ᱨᱮ ᱢᱟᱱᱮ ᱟᱞᱮ ᱫᱚ ᱦᱟᱸᱜ ᱚᱱᱠᱟ ᱵᱤᱨ ᱫᱤᱥᱚᱢ ᱜᱮ ᱟᱫᱚ᱾ ᱟᱞᱮ ᱦᱟᱱᱟ ᱫᱷᱟᱨᱮ ᱟᱞᱮ ᱫᱚ ᱩᱲᱤᱥᱥᱟ ᱵᱚᱰᱟᱨ ᱥᱩᱨ ᱨᱮ ᱢᱮᱱᱟᱜ ᱞᱮᱭᱟ ᱛᱚ᱾ ᱟᱫᱚ ᱩᱲᱤᱥᱥᱟ ᱵᱳᱰᱚᱨ ᱨᱮ ᱢᱤᱫᱴᱝ ᱢᱮᱱᱟᱜ ᱠᱟᱫᱟ ᱫᱤᱣᱲᱤ ᱰᱮᱢ ᱚᱸᱰᱮ ᱢᱤᱫᱴᱟᱝ ᱰᱮᱢ ᱠᱚ ᱡᱩᱛ ᱠᱮᱫᱟ, ᱦᱮᱸᱥᱮ ᱡᱚᱠᱷᱚᱱ ᱩᱱ ᱥᱚᱢᱚᱭ ᱩᱱ ᱠᱚ ᱡᱩᱛ ᱠᱮᱫᱟ ᱩᱱ ᱥᱚᱢᱚᱭ ᱡᱟᱦᱟᱸ ᱛᱤᱱᱟᱹᱜ ᱟᱵᱚ ᱥᱟᱱᱛᱟᱲ ᱠᱚ ᱛᱟᱦᱮᱸ ᱠᱟᱱᱟ ᱩᱱ ᱥᱚᱢᱚᱭ ᱚᱸᱰᱮ ᱠᱷᱚᱱ ᱠᱚ ᱚᱪᱚᱜ ᱚᱪᱚ ᱠᱮᱫ ᱠᱚᱣᱟ᱾
ᱦᱮᱸ ᱜᱚᱝᱠᱮ
ᱚᱡᱚᱜ ᱦᱚᱪᱚ ᱠᱟᱛᱮᱮᱫ ᱟᱨ ᱡᱟᱦᱟᱸ ᱚᱲᱟᱜ ᱫᱩᱣᱟᱹᱨ ᱠᱚᱠᱚ ᱨᱟᱹᱯᱩᱫ ᱠᱮᱫ ᱛᱟᱠᱚᱣᱟ, ᱚᱱᱟ ᱵᱟᱠᱷᱨᱟ ᱯᱩᱭᱥᱟᱹ ᱦᱚᱸ ᱥᱚᱨᱠᱟᱨᱮ ᱮᱢᱟᱟᱜ ᱠᱚ ᱛᱟᱦᱮᱸᱫ᱾ ᱢᱮᱱᱠᱷᱟᱱ ᱟᱵᱚ ᱥᱟᱱᱛᱟᱲ ᱢᱟ ᱠᱳᱱᱳ ᱡᱚᱢ ᱧᱩ ᱨᱮ ᱩᱱᱠᱩ ᱢᱟ ᱡᱟᱹᱥᱛᱤ ᱵᱚᱱ ᱞᱳᱵᱷᱮ ᱜᱮᱭᱟ ᱛᱚ᱾ ᱟᱫᱚ ᱡᱟᱦᱟᱸᱭ ᱚᱲᱟᱜ ᱢᱟᱹᱟᱞᱤᱠᱮ ᱛᱟᱦᱮᱸ ᱠᱟᱱᱟ, ᱩᱱᱤᱼᱼ ᱯᱩᱭᱥᱟᱹ ᱠᱚ ᱪᱟᱞ ᱟᱫᱮᱭᱟ ᱩᱱᱤ ᱮᱴᱟᱜ ᱨᱮ ᱡᱟᱭᱜᱟ ᱠᱚ ᱮᱢᱟ ᱫᱮᱭᱟ ᱢᱮᱱᱠᱷᱟᱱ ᱚᱸᱰᱮ᱾ ᱡᱟᱭᱜᱟ ᱮᱢ ᱠᱟᱛᱮᱜ ᱨᱮᱦᱚᱸ ᱩᱱᱤ ᱚᱸᱰᱮ ᱡᱟᱦᱟᱸ ᱴᱟᱠᱟ ᱠᱚ ᱮᱢᱟᱫᱮ ᱛᱟᱦᱮᱸᱱ ᱯᱟᱸᱪ ᱪᱷᱚ ᱞᱟᱠᱷ ᱴᱟᱠᱟ ᱚᱱᱟ ᱴᱟᱠᱟ ᱧᱩ ᱛᱮᱜᱮ ᱪᱟᱵᱟ ᱠᱮᱫᱟᱭ ᱛᱟᱦᱞᱮ ᱚᱱᱟ ᱤᱫᱤ ᱠᱟᱛᱮᱜ ᱜᱚᱢᱠᱮ ᱟᱵᱤᱱ ᱪᱮᱫ ᱵᱤᱱ ᱞᱟᱹᱭᱟ?
ᱛᱚ ᱱᱚᱣᱟ ᱜᱮ ᱞᱟᱹᱭ ᱫᱚ ᱡᱩᱫᱤ ᱚᱱᱟ ᱯᱚᱭᱥᱟ ᱡᱩᱫᱤ ᱢᱟᱱᱮ ᱚᱲᱟᱜ ᱫᱩᱣᱟᱹᱨᱵᱚᱱ ᱞᱟᱜᱟᱣᱟ ᱥᱮ ᱡᱟᱦᱟᱸ ᱨᱮ ᱡᱟᱭᱜᱟ ᱦᱟᱛᱟᱣ ᱠᱟᱛᱮ ᱚᱲᱟᱜᱟ ᱛᱚ ᱮᱱᱠᱷᱟᱱ ᱫᱚ ᱱᱟᱯᱟᱭᱼᱟ᱾